ᱦᱮᱞᱳ, ᱦᱮᱸ ᱜᱚᱢᱠᱮ ᱥᱟᱹᱜᱩᱱ ᱥᱮᱛᱟᱜ᱾
ᱦᱳᱭ, ᱥᱟᱹᱜᱩᱱ ᱥᱮᱛᱟᱜ᱾
ᱦᱩᱸ ᱡᱚᱦᱟᱨ ᱜᱮ, ᱱᱟᱯᱟᱭ ᱜᱮᱭᱟᱵᱮᱱ ᱛᱚ?
ᱦᱩᱸ ᱮᱠᱷᱚᱱ ᱱᱟᱯᱟᱭ ᱜᱮ᱾ ᱟᱵᱤᱱ ᱜᱮ ᱚᱠᱟ ᱞᱮᱠᱟ ᱢᱮᱱᱟᱜ ᱵᱤ?
ᱦᱮᱸ ᱟᱹᱞᱤᱧ ᱦᱚᱸ ᱱᱟᱯᱟᱭ ᱜᱮ, ᱟᱪᱪᱷᱟ ᱫᱤᱭᱮ ᱪᱮᱫ ᱠᱚᱵᱮᱱ ᱪᱤᱠᱟᱹᱭ ᱫᱟ?
ᱮᱠᱷᱚᱱ ᱫᱚ ᱪᱮᱫ ᱦᱚᱸ ᱪᱤᱠᱟᱹ ᱫᱚ ᱵᱟᱝ ᱦᱩᱭᱩᱜ ᱠᱟᱱᱟ ᱚᱲᱟᱜ ᱠᱚᱨᱮ ᱜᱮ ᱟᱫᱚ ᱚᱱᱠᱟᱫᱚ ᱠᱟᱹᱢᱤ ᱛᱚ ᱵᱟᱹᱱᱩᱜᱼᱟ᱾ ᱮᱠᱷᱮᱱ ᱫᱚ ᱫᱚᱢᱮ ᱫᱟᱜ ᱠᱚ ᱵᱟᱝ ᱫᱟᱜ ᱠᱚ ᱵᱟᱝ ᱞᱟᱜᱟᱣ ᱞᱮᱱᱠᱷᱟᱱ ᱛᱚᱠᱷᱚᱱ ᱢᱟᱴᱷ ᱠᱟᱹᱢᱤ ᱠᱚᱦᱚᱸ ᱛᱚ ᱟᱫᱚ ᱵᱟᱝ ᱜᱟᱱᱚᱜ
ᱵᱟᱝ ᱵᱟᱝ ᱵᱟᱝ, ᱟᱫᱚ ᱱᱚᱝᱠᱟ ᱤᱨ ᱚᱯᱚᱨ ᱠᱚᱫᱚ ᱦᱩᱭᱟᱠᱟᱱᱟ?
ᱦᱳᱭ ᱚᱱᱟ ᱠᱚᱫᱚ ᱡᱷᱚᱛᱚ ᱟᱮᱰᱤ ᱨᱮᱜᱮ ᱢᱮᱱᱟᱜᱼᱟ, ᱟᱫᱚ ᱥᱮᱨᱢᱟ ᱡᱟᱹᱲᱤᱜᱮ ᱛᱟᱹᱜᱤ ᱦᱩᱭ ᱟᱠᱟᱱᱟ᱾
ᱚ ᱟᱪᱪᱷᱟ ᱟᱪᱪᱷᱟ ᱟᱪᱪᱷᱟ ᱦᱮᱸ ᱥᱮᱨᱢᱟ ᱡᱟᱹᱲᱤ ᱢᱟ ᱱᱚᱜᱼᱚᱭ
ᱛᱮᱸ ᱟᱹᱵᱤᱱ ᱫᱚ ᱛᱟᱦᱚᱞᱮ ᱪᱮᱫ ᱠᱚᱵᱤᱱ ᱪᱤᱠᱟᱹ ᱚ
ᱟᱹᱞᱤᱧ ᱦᱚᱸ ᱚᱱᱠᱟ ᱫᱚ ᱮᱠᱷᱚᱱ ᱫᱚ ᱪᱮᱫ ᱦᱚᱸ ᱵᱟᱝᱜᱮ ᱚᱱᱮ ᱚᱱᱠᱟ ᱟᱵᱮᱱ ᱞᱮᱠᱟᱜᱮ ᱮᱠᱷᱚᱱ ᱤᱨ ᱩᱯᱚᱨ ᱚᱱᱮ ᱮᱨ ᱚᱯᱚᱨ ᱠᱚᱫᱚ ᱦᱩᱭ ᱟᱠᱟᱱᱟ ᱡᱷᱚᱛᱚ ᱜᱮ ᱛᱚ ᱥᱮᱨᱢᱟ ᱡᱟᱹᱲᱤ ᱜᱮ ᱛᱟᱹᱜᱤ ᱦᱩᱭ ᱟᱠᱟᱱᱟ᱾ ᱟᱫᱚ ᱚᱱᱟ ᱥᱟᱶᱛᱮ ᱠᱷᱮᱛ ᱵᱟᱹᱫᱽ ᱠᱚᱨᱮ ᱜᱩᱨᱤᱡ ᱯᱷᱩᱨᱤᱡ ᱠᱚ ᱦᱚᱸ ᱤᱫᱤ ᱥᱟᱹᱛ ᱦᱩᱭ ᱠᱟᱱᱟ ᱚᱱᱟ ᱠᱚᱜᱮ ᱠᱟᱹᱴᱤᱡ ᱤᱭᱟᱹ ᱵᱟᱲᱟᱭ ᱦᱩᱭᱩᱜ ᱠᱟᱱᱟ ᱟᱨ ᱠᱤ᱾
ᱚ
ᱚ ᱦᱚᱸ ᱛᱚ ᱛᱟᱦᱞᱮ ᱜᱚᱝᱠᱮ ᱪᱟᱥ ᱵᱟᱥ ᱫᱚ ᱛᱟᱦᱚᱞᱮ ᱵᱷᱟᱞᱤ ᱜᱮ ᱦᱩᱭᱩᱜᱼᱟ ᱟᱯᱮ ᱚᱱᱛᱮ ᱫᱚ ᱵᱟᱝ᱾
ᱦᱳᱭ ᱪᱟᱥ ᱵᱟᱥ ᱛᱚ ᱵᱷᱟᱞᱮ ᱜᱮ ᱦᱩᱭᱩᱜᱼᱟ ᱮᱠᱷᱚᱱ ᱫᱚ ᱟᱫᱚ ᱟᱯᱮ ᱚᱱᱛᱮ ᱜᱮ ᱪᱮᱫ ᱠᱚ ᱦᱳᱭᱳᱜᱼᱟ ᱮᱠᱷᱚᱱ ᱪᱟᱥ ᱠᱚ
ᱟᱞᱮ ᱱᱚᱛᱮ ᱫᱚ ᱮᱠᱷᱚᱱ ᱫᱚ ᱪᱟᱥ ᱵᱟᱥ ᱵᱳᱞᱛᱮ ᱫᱚ ᱥᱚᱵᱽᱡᱤ ᱯᱟᱹᱛᱤ ᱟᱱᱟᱡᱽ ᱯᱟᱹᱛᱤ ᱠᱚ ᱢᱮᱱᱟᱜᱼᱟ ᱴᱩᱠᱤ ᱴᱟᱠᱤ ᱦᱮᱸ ᱟᱫᱚ ᱠᱟ ᱵᱷᱟᱵ ᱛᱚ ᱦᱟᱸᱜ ᱱᱤᱛᱚᱜ ᱫᱚ ᱵᱟᱹᱱᱩᱜ ᱦᱟᱸᱛᱟᱲᱟ ᱱᱤᱛᱚᱜ ᱫᱚ ᱥᱟᱯᱩ ᱥᱟᱹᱛᱳᱜ ᱦᱩᱭᱩᱜ ᱠᱟᱱᱟ ᱛᱚ ᱦᱩᱲᱩ ᱨᱚᱦᱚᱭ ᱞᱟᱹᱜᱤᱫ ᱪᱟᱥ ᱵᱟᱥ ᱞᱟᱹᱜᱤᱫ
ᱚ
ᱛᱚ ᱟᱯᱮ ᱚᱱᱛᱮ ᱫᱚ ᱜᱚᱝᱠᱮ ᱛᱤᱱ ᱵᱟᱨ ᱯᱮ ᱨᱚᱦᱚᱭ ᱜᱮᱭᱟ
ᱟᱞᱮ ᱱᱚᱛᱮ ᱫᱚ ᱦᱳᱲᱳ ᱫᱚ ᱵᱟᱨ ᱫᱷᱟᱣ ᱨᱚᱦᱚᱭ ᱦᱩᱭᱩᱜᱼᱟ ᱦᱤᱛᱚᱜ ᱨᱚᱦᱚᱭ ᱦᱩᱭᱩᱜᱼᱟ ᱟᱨ ᱫᱷᱚᱨᱚᱱ ᱨᱮ᱾ ᱫᱷᱚᱨᱚᱱ ᱨᱮᱫᱚ ᱜᱚᱴᱟ ᱵᱟᱝ ᱨᱚᱦᱚᱭ ᱦᱩᱭᱩᱜᱼᱟ ᱡᱟᱦᱟᱸ ᱠᱚᱨᱮ ᱡᱚᱞᱟ ᱧᱚᱸᱜ ᱜᱮᱭᱟ ᱟᱨ ᱠᱤ ᱵᱟᱹᱭᱦᱟᱹᱲ ᱦᱟᱥᱟ ᱠᱟᱱᱟ ᱚᱱᱟ ᱠᱚᱜᱮ ᱡᱟᱦᱟᱸ ᱠᱚᱨᱮ ᱟᱹᱞᱩ ᱢᱟᱹᱞᱩ ᱪᱮᱫ ᱦᱚᱸ ᱥᱚᱵᱽᱡᱤ ᱵᱟᱝ ᱦᱩᱭᱩᱜᱼᱟ ᱚᱱᱟ ᱠᱚᱨᱮ ᱜᱮᱞᱮ ᱨᱚᱦᱚᱭ ᱜᱮᱭᱟ
ᱦᱩᱸ ᱦᱩᱸ ᱦᱩᱸ ᱟᱪᱪᱷᱟ ᱟᱪᱪᱷᱟ᱾ ᱦᱮᱸ ᱟᱞᱮ ᱱᱚᱛᱮ ᱦᱚᱸ ᱚᱱᱠᱟ ᱜᱮ᱾ ᱵᱟᱨ ᱫᱷᱟ ᱠᱚ ᱪᱟᱥᱚᱜ ᱜᱮᱭᱟ ᱪᱟᱥ ᱫᱚ
ᱚ ᱪᱮᱫ ᱛᱮᱠᱚ ᱨᱚᱦᱚᱭ ᱜᱮᱭᱟ ᱚᱱᱛᱮ ᱫᱚ ᱢᱤᱱᱤ ᱫᱟᱜ ᱥᱮ ᱮᱢᱱᱤ ᱠᱮᱱᱮᱞ ᱫᱟᱜ᱾
ᱵᱟᱸ ᱠᱮᱱᱮᱞ ᱫᱟᱜ ᱠᱮᱱᱮᱞ ᱫᱟᱜ ᱢᱤᱱᱤ ᱫᱟᱜ ᱫᱚ ᱵᱟᱝ ᱟᱯᱮ ᱚᱱᱛᱮ ᱫᱚ ᱡᱟᱹᱱᱤᱡ ᱢᱤᱱᱤ-ᱴᱤᱱᱤ ᱠᱚ ᱢᱮᱱᱟᱜᱼᱟ ᱦᱮᱸ ᱵᱟᱝ᱾
ᱦᱳᱭ ᱢᱤᱱᱤ ᱠᱚᱜᱮ ᱢᱮᱱᱟᱜ-ᱟ ᱟᱫᱚ ᱠᱮᱱᱮᱞ ᱢᱮᱱᱟᱜ ᱨᱮᱦᱚᱸ ᱠᱮᱱᱮᱞ ᱫᱟᱜ ᱫᱚ ᱵᱟᱝ ᱦᱤᱡᱩᱜ ᱜᱮᱭᱟ ᱞᱟᱦᱟ ᱛᱮ ᱦᱮᱡ ᱵᱟᱲᱟ ᱠᱚᱜᱼᱟ ᱱᱮᱛᱟᱨ ᱫᱚ ᱟᱫᱚ ᱦᱮᱡ ᱦᱚᱸ ᱵᱟᱝ ᱦᱤᱡᱩᱜ ᱠᱟᱱᱟ᱾
ᱚ ᱟᱪᱪᱷᱟ ᱛᱟᱦᱚᱞᱮ ᱡᱚᱛᱚ ᱜᱮ ᱦᱩᱭᱩᱜ ᱢᱚᱴᱟᱢᱩᱴᱤ ᱦᱩᱭᱩᱜ ᱜᱮᱛᱟ ᱯᱮᱭᱟ ᱛᱩᱲᱤ ᱛᱤᱞᱢᱤᱧ ᱥᱚᱵᱽᱡᱤ ᱟᱹᱞᱩ ᱠᱚ ᱦᱮᱸ ᱵᱟᱝ
ᱦᱩᱸ ᱟ. ᱞᱩ ᱠᱚ ᱦᱩᱭᱩᱜ ᱜᱮᱭᱟ ᱟᱹᱞᱩ ᱠᱚ ᱵᱟᱫᱟᱢ ᱠᱚ ᱢᱟᱹᱨᱤᱪ ᱠᱚ ᱟᱨ ᱚᱱᱟ ᱛᱤᱞᱢᱤᱧ ᱟᱨ ᱟᱢ ᱤᱭᱟᱹ ᱛᱚ ᱛᱩᱲᱤ ᱛᱚ ᱦᱮᱱᱟᱜ ᱜᱮᱭᱟ᱾
ᱦᱩᱸ ᱦᱩᱸ ᱦᱩᱸ ᱦᱩᱸ ᱦᱩᱸ
ᱟᱯᱮ ᱚᱱᱛᱮ ᱫᱚ ᱛᱤᱱ ᱫᱷᱟᱣ ᱠᱚ ᱪᱟᱥ ᱜᱮᱭᱟ ᱦᱳᱲᱳ ᱠᱚ ᱫᱚ
ᱦᱮᱸ ᱦᱩᱲᱩ ᱦᱚᱸ ᱵᱟᱨ ᱫᱷᱟᱣ ᱠᱚ ᱪᱟᱥ ᱜᱮᱭᱟ ᱱᱚᱛᱮ ᱦᱚᱸ ᱚᱱᱟ ᱥᱟᱶᱛᱮ ᱡᱟᱦᱟᱸ ᱟᱵᱚᱣᱟᱜ ᱢᱟᱱᱮ ᱫᱤᱱᱟᱹᱢ ᱫᱤᱱ ᱵᱮᱵᱚᱦᱟᱨ ᱟᱠᱟᱱ ᱥᱚᱵᱡᱤ ᱠᱚ ᱛᱩᱲᱤ ᱛᱤᱞᱢᱤᱧ ᱟᱹᱞᱩ, ᱦᱮᱸ ᱡᱚᱛᱚᱜᱮ ᱪᱟᱥᱚᱜ ᱜᱮᱭᱟ ᱟᱫᱚ ᱯᱩᱠᱷᱨᱤ ᱠᱚ ᱢᱮᱱᱟᱜᱼᱟ, ᱚᱱᱟ ᱯᱩᱠᱷᱨᱤ ᱠᱷᱚᱱ ᱥᱟᱵ ᱥᱟᱵ ᱫᱟᱵ ᱫᱟᱜ ᱥᱟᱵ ᱫᱚᱦᱚ ᱠᱟᱛᱮᱫ ᱚᱸᱰᱮ ᱠᱷᱚᱱ ᱪᱟᱥ ᱦᱩᱭᱩᱜ ᱜᱮᱭᱟ ᱟᱨᱠᱤ᱾
ᱦᱩᱸᱻ
ᱟᱪᱪᱷᱟ, ᱛᱟᱦᱚᱞᱮ ᱜᱚᱝᱠᱮ ᱱᱤᱭᱟᱹ ᱠᱟᱹᱴᱤᱡ ᱵᱟᱲᱟᱭ ᱥᱟᱱᱟ ᱠᱟᱱᱟ ᱟᱯᱮ ᱚᱱᱛᱮ ᱢᱟ ᱪᱮᱫ ᱞᱮᱠᱟ ᱵᱟᱦᱟ ᱥᱚᱦᱚᱨᱟᱭ ᱠᱚ ᱢᱮᱱᱟᱜ ᱜᱮᱛᱟ ᱯᱮᱭᱟ ᱥᱮ
ᱦᱩᱸ ᱱᱚᱛᱮ ᱫᱚ ᱮᱠᱷᱚᱱ ᱵᱟᱦᱟ ᱥᱚᱦᱚᱨᱟᱭ ᱠᱚᱫᱚ ᱢᱮᱱᱟᱜ ᱜᱮᱭᱟ᱾ ᱟᱫᱚ ᱚᱱᱟ ᱠᱚᱫᱚ ᱟᱹᱰᱤ ᱡᱟᱸᱠ ᱡᱚᱢᱚᱠ ᱥᱟᱜ ᱜᱮᱞᱮ ᱢᱟᱱᱟᱣ ᱜᱮᱭᱟᱞᱮ ᱟᱫᱚ ᱟᱯᱮ ᱚᱱᱛᱮ ᱚᱠᱟ ᱞᱮᱠᱟ ᱯᱮ ᱢᱟᱱᱟᱣ ᱜᱮᱭᱟ᱾
ᱦᱮ ᱟᱞᱮ ᱱᱚᱛᱮ ᱦᱚᱸ ᱢᱟᱱᱟᱣ ᱫᱚᱞᱮ ᱢᱟᱱᱟᱣ ᱜᱮᱭᱟ ᱛᱚ ᱜᱚᱝᱠᱮ ᱟᱯᱮ ᱫᱚ ᱟᱞᱮ ᱵᱷᱟᱞᱮ ᱜᱮᱞᱮ ᱢᱟᱱᱟᱣ ᱜᱮᱭᱟ ᱵᱟᱝ ᱫᱚ ᱵᱟᱝ ᱫᱟᱠ ᱡᱚᱢᱚᱠ ᱥᱟᱹᱦᱤᱡ ᱜᱮ ᱪᱮᱫᱟᱜ ᱥᱮ ᱟᱵᱚᱣᱟᱜ ᱥᱟᱱᱛᱟᱲ ᱥᱟᱶᱛᱟ ᱨᱮᱭᱟᱜ ᱥᱟᱱᱛᱟᱲᱟᱜ, ᱮᱱᱮᱡ ᱥᱮᱨᱮᱧ ᱫᱚ ᱥᱮ ᱵᱚᱸᱜᱟ ᱵᱩᱨᱩ ᱫᱚ ᱦᱤᱲᱤᱧ ᱞᱮᱠᱟᱱ ᱦᱩᱭᱩᱜᱼᱟ ᱠᱤ᱾ ᱢᱟ ᱞᱟᱹᱭ ᱵᱮᱱ, ᱟᱸᱪᱪᱷᱟ᱾
ᱦᱳᱭ ᱦᱤᱲᱤ ᱞᱮᱠᱷᱟᱱ ᱛᱚ ᱵᱟᱝ ᱜᱟᱱᱚᱜᱼᱟ,
ᱛᱚ ᱜᱚᱢᱠᱮ ᱟᱵᱮ ᱦᱮᱸ
ᱱᱟᱦᱟᱜ ᱦᱟᱨᱟᱜ ᱡᱩᱣᱟᱹᱱ ᱯᱟᱹᱴᱷᱩᱣᱟᱹ ᱠᱚᱥᱮ ᱟᱨᱦᱚ ᱡᱟᱦᱟᱸᱭ ᱠᱚ ᱵᱟᱵᱟ ᱛᱟᱠᱚ ᱦᱮᱱᱟᱜ ᱠᱚᱣᱟ ᱠᱤᱪᱷᱩ ᱠᱚᱫᱚ ᱨᱩᱯ, ᱠᱚᱦᱚᱸ ᱵᱟᱝᱠᱚ ᱵᱟᱲᱟᱭᱟ ᱟᱫᱚ ᱱᱚᱝᱠᱟ ᱞᱮᱠᱷᱟᱱ ᱛᱚ ᱵᱚᱸᱜᱟ ᱵᱩᱨᱩ ᱠᱚ ᱦᱤᱲᱤᱧᱚᱜᱼᱟ ᱥᱮ,
ᱦᱳᱭ ᱦᱳᱭ ᱦᱳᱭ ᱤᱧᱤᱧ ᱟᱫᱚ ᱱᱚᱜ-ᱱᱟ ᱢᱤᱫᱴᱟᱝ ᱠᱟᱛᱷᱟᱢ ᱢᱟᱱᱮ ᱫᱟᱢᱟᱱ ᱠᱟᱛᱷᱟ ᱜᱮᱢ ᱞᱟᱹᱭ ᱠᱮᱫᱟ ᱡᱮ ᱡᱩᱣᱟᱹᱱ ᱠᱚ ᱦᱮᱸ ᱡᱩᱣᱟᱹᱱ ᱠᱚ ᱦᱩᱭᱩᱜ ᱠᱟᱱᱟ ᱠᱚ ᱱᱚᱰᱮ ᱦᱩᱭᱩᱜ ᱠᱟᱱᱟ ᱠᱚ ᱢᱮᱱ ᱦᱮᱸ ᱥᱮ ᱵᱟᱝ ᱦᱟᱲᱟᱢ ᱦᱟᱯᱲᱟᱢ ᱠᱚᱫᱚ ᱱᱟᱦᱟᱜ ᱡᱟᱦᱟᱸᱭ ᱟᱵᱚᱨᱮᱱ ᱜᱚᱜᱚ ᱛᱟᱠᱚ ᱵᱟᱵᱟ ᱛᱟᱠᱚ ᱮᱱᱮᱡ ᱥᱮᱨᱮᱧ ᱠᱚᱫᱚ ᱦᱟᱸᱜ ᱴᱩᱠᱤᱴᱤᱠ ᱠᱤᱪᱷᱩ ᱠᱤᱪᱷᱩ ᱫᱚᱠᱚ ᱵᱟᱲᱟᱭᱟ ᱢᱟᱱᱮ ᱢᱮᱱᱟᱜ ᱛᱟᱠᱚᱣᱟ
ᱦᱩᱸ
ᱟᱫᱚ ᱟᱵᱚ ᱱᱤᱛᱚᱜ ᱡᱩᱣᱟᱹᱱ ᱠᱚ ᱠᱚ ᱛᱚ ᱟᱹᱰᱤ ᱜᱟᱱ ᱜᱮ ᱧᱮᱞᱚᱜᱚᱜ ᱠᱟᱱᱟ ᱛᱩᱢᱫᱟᱜ ᱴᱟᱢᱟᱠ ᱨᱮᱫᱚ ᱟᱹᱰᱤᱜᱮ ᱢᱟᱱᱮ ᱦᱮᱸ ᱚᱱᱬᱦᱟ ᱥᱮ ᱠᱟᱹᱴᱤᱡ ᱜᱚ ᱢᱟᱱᱮ ᱵᱟᱠᱚ ᱥᱩᱨᱩᱜ ᱞᱟᱹᱜᱤᱫᱚᱜ ᱠᱟᱱᱟ ᱛᱩᱢᱟᱜ ᱴᱟᱢᱟᱠ ᱧᱮᱞᱚᱜ ᱠᱟᱱᱟ ᱡᱟᱭᱜᱟ ᱡᱟᱭᱜᱟ ᱚᱱᱠᱟ ᱜᱮ ᱜᱚᱴᱟ ᱟᱹᱛᱩ ᱫᱤᱥᱚᱢ ᱠᱚᱨᱮ ᱦᱚᱸ
ᱳᱭ
ᱚ ᱛᱟᱞᱦᱮ ᱜᱚᱝᱠᱮ ᱱᱮᱥ ᱫᱚ ᱪᱮᱫ ᱯᱮ ᱯᱨᱚ ᱚᱠᱟᱴᱟᱜ ᱯᱮ ᱯᱚᱨᱚᱵᱽ ᱮᱱᱟ ᱡᱟᱦᱟᱸ ᱥᱟᱞᱮ ᱥᱟᱞᱮ ᱜᱮᱵᱚᱱ ᱯᱚᱨᱚᱵᱚᱜ ᱵᱚᱱ ᱵᱚᱸᱜᱟ ᱵᱩᱨᱩᱜ ᱵᱚᱱ ᱡᱟᱦᱟᱸ?
ᱦᱮᱸ ᱪᱮᱫ ᱵᱤᱱ ᱞᱟᱹᱭ ᱠᱮᱫᱟ ᱵᱟᱞᱤᱧ ᱵᱩᱡ ᱫᱟᱲᱮᱭᱟᱫᱟ,
ᱞᱟᱹᱭᱟ ᱟᱵᱚ ᱡᱟᱦᱟᱸ ᱥᱟᱞᱮ ᱠᱮ ᱥᱟᱞᱮ ᱮᱸᱻ ᱡᱟᱦᱟᱸ ᱵᱚᱱ ᱵᱚᱜᱟ ᱵᱚᱸᱜᱟ ᱵᱩᱨᱩ ᱟᱫᱚ ᱚᱠᱟᱴᱟᱜ ᱯᱮ ᱵᱚᱸᱜᱟ ᱵᱩᱨᱩᱭᱱᱟ ᱟᱯᱮ ᱫᱚ,
ᱥᱟᱞᱮ ᱜᱮᱥᱟᱞᱮ ᱱᱚᱜᱼᱚᱭ ᱱᱤᱭᱟᱹ ᱫᱷᱟᱣ ᱫᱚ ᱟᱥᱟᱲᱤᱭᱟᱹ ᱦᱩᱭᱮᱱᱟ ᱟᱥᱟᱲᱤᱭᱟᱹ ᱞᱮ ᱡᱚᱢ ᱵᱟᱲᱟ ᱠᱮᱫ ᱠᱚᱣᱟ ᱾
ᱮᱸ ᱟᱪᱪᱷᱟ ᱟᱪᱪᱷᱟ ᱾
ᱟᱯᱮ ᱛᱟᱦᱚᱞᱮ ᱟᱥᱟᱹᱲᱤᱭᱟ ᱠᱚᱯᱮ ᱡᱚᱢ ᱵᱟᱲᱟ ᱠᱮᱫ ᱠᱚᱣᱟ ᱥᱮ ᱟᱹᱣᱨᱤ,
ᱦᱮᱸ ᱟᱥᱟᱹᱲᱤ ᱫᱚ ᱟᱞᱮ ᱦᱚᱸᱞᱮ ᱡᱚᱢ ᱵᱟᱲᱟ ᱠᱮᱫ ᱠᱚᱣᱟ ᱡᱚᱢ ᱫᱚ, ᱟᱨ ᱱᱚᱝᱠᱟ ᱵᱟᱦᱟ ᱥᱚᱨᱦᱟᱭ ᱢᱟᱜ ᱢᱚᱬᱮ ᱚᱱᱟ ᱠᱚᱫᱚ ᱦᱩᱭ ᱟᱠᱟᱱ ᱛᱚ ᱢᱟᱱᱮ ᱚᱠᱟᱴᱟᱜ ᱯᱮ, ᱢᱟ ᱢᱟᱢ ᱵᱚᱸᱜᱟ ᱵᱩᱨᱩᱭᱮᱱᱟ,
ᱱᱮᱥ ᱛᱚ ᱱᱚᱜ-ᱚᱭ ᱢᱚᱬᱮ ᱥᱮᱨᱢᱟ ᱚᱱᱛᱚᱨ ᱨᱮ ᱢᱤᱫ ᱫᱷᱟᱣ ᱛᱮᱞᱮ ᱢᱟᱜ ᱢᱚᱬᱮᱜ-ᱟ ᱛᱚ, ᱱᱚᱜᱚᱭ ᱱᱤᱭᱟᱹ ᱫᱷᱟᱣ ᱢᱟᱜ ᱢᱚᱬᱮ ᱦᱩᱭ ᱮᱱᱟᱛᱚ
ᱟᱪᱪᱷᱟ ᱢᱟᱜ ᱢᱚᱬᱮ ᱢᱟ ᱢᱟᱨᱟᱝ ᱯᱚᱨᱚᱵᱽ ᱠᱟᱱ ᱛᱟᱵᱚᱱᱟ ᱛᱚ ᱢᱟᱨᱟᱝ ᱵᱚᱸᱜᱟ ᱵᱩᱨᱩ ᱠᱟᱱ ᱛᱟᱵᱚᱱᱟ ᱛᱟᱦᱚᱞᱮ ᱨᱟᱹᱥᱠᱟᱹ ᱥᱟᱞᱟᱜ ᱜᱮᱯᱮ ᱢᱟᱱᱟᱣ ᱠᱮᱫᱟ ᱵᱟᱝ
ᱦᱳᱭ ᱟᱫᱚ, ᱢᱚᱬᱮ ᱵᱚᱪᱷᱚᱨ ᱨᱮ ᱢᱤᱫ ᱫᱷᱟᱣ ᱠᱟᱛᱮᱫ ᱞᱮ ᱢᱟᱜ ᱢᱚᱬᱮᱭᱟ ᱛᱚ ᱾ ᱟᱫᱚ ᱤᱱᱟᱹ ᱛᱮ ᱠᱟᱹᱴᱤᱡ ᱡᱟᱸᱠ ᱡᱚᱢᱚᱠ ᱥᱟᱜ ᱜᱮ, ᱯᱮᱲᱟ ᱢᱮᱲᱟ ᱠᱚ ᱡᱷᱚᱛᱚ ᱱᱮᱣᱛᱟ ᱦᱩᱭᱩᱜ ᱜᱮᱭᱟ ᱱᱤᱭᱟᱹ ᱨᱮᱜᱮ ᱟᱫᱚ ᱛᱟᱯᱚᱨᱮ ᱟᱯᱮ ᱫᱚ ᱵᱟᱦᱟᱭᱮᱱᱟᱯᱮ ᱥᱮ ᱢᱟᱜ ᱢᱚᱬᱮᱭᱮᱱᱟᱯᱮ?
ᱦᱮᱸ ᱟᱞᱮ ᱦᱚᱸ ᱜᱚᱝᱠᱮ ᱢᱟᱜ ᱢᱚᱬᱮ ᱜᱮ ᱟᱞᱮ ᱦᱚᱸ ᱢᱟᱜ ᱢᱚᱬᱮ ᱜᱮ᱾ ᱛᱚ ᱵᱚᱸᱜᱟ ᱵᱩᱨᱩ ᱥᱮ ᱫᱮᱵ ᱫᱮᱵᱟᱞᱳᱠ ᱠᱚ ᱠᱷᱚᱡ ᱞᱮᱫᱟ ᱠᱚ᱾ ᱢᱟᱨᱟᱝ ᱯᱚᱨᱚᱵᱽ ᱜᱮ ᱚᱲ ᱟᱛᱳ ᱨᱮ ᱠᱟᱹᱴᱤᱡ ᱢᱟᱱᱮ ᱮᱴᱟᱜ ᱟᱱᱟᱴ ᱥᱮ᱾ ᱮᱴᱠᱮᱴᱚᱬᱮ ᱠᱟᱹᱴᱤᱡ ᱥᱤᱨᱤ ᱥᱤᱨᱡᱟᱹᱣ ᱞᱮᱱᱟ ᱚᱱᱟ ᱛᱮ ᱜᱮ ᱠᱷᱚᱡ ᱞᱮᱫᱟ ᱠᱚ᱾
ᱚᱸ
ᱛᱚ ᱢᱟᱜ ᱢᱚᱬᱮ ᱜᱮ ᱞᱮ ᱢᱟᱱᱟᱣ ᱠᱮᱫᱟ᱾ ᱟᱪᱪᱷᱟ ᱟᱪᱪᱷᱟ ᱡᱟᱭᱦᱳᱠ ᱚᱱ ᱠᱟᱜᱮ ᱫᱮᱥ ᱫᱤᱥᱚᱢ ᱟᱵᱚ ᱦᱚᱸ ᱚᱝᱠᱟ᱾ ᱟᱵᱚᱣᱟᱜ ᱨᱟᱹᱭ-ᱨᱤᱛ ᱟᱹᱨᱤᱪᱟᱹᱞᱤ ᱮᱱᱮᱡ ᱥᱮᱨᱤᱧ ᱫᱚ ᱦᱚ ᱤᱫᱤ ᱡᱤᱭᱟᱹᱲ ᱫᱚ ᱦᱚ ᱞᱟᱜᱟᱜ ᱠᱟᱱᱟ᱾
ᱮᱠ ᱫᱚᱢ ᱱᱤᱡᱮ ᱛᱮ ᱜᱮ ᱡᱤᱭᱟᱹᱲ ᱫᱚᱦᱚᱭ ᱦᱩᱭᱩᱜ ᱛᱟᱵᱚᱱᱟ ᱵᱟᱠᱷᱟᱱ ᱫᱚ ᱚᱠᱚᱭ ᱫᱚᱭ ᱡᱤᱭᱟᱹᱲ ᱫᱚᱦᱚᱭᱟ᱾
ᱚᱠᱚᱭ ᱫᱚᱦᱚᱭᱟ᱾ ᱛᱚᱵᱮ ᱟᱢᱤᱡ ᱥᱮ ᱦᱟᱯᱮᱱ ᱫᱤᱱ ᱨᱮᱱ ᱟᱵᱚ ᱨᱮᱱ ᱯᱚᱼᱯᱚᱝᱲᱟ ᱥᱮ ᱜᱤᱫᱟᱹᱨ-ᱯᱤᱫᱟᱹᱨ ᱠᱚ ᱧᱟᱢ ᱱᱚᱣᱟ ᱠᱚ ᱡᱤᱱᱤᱥ ᱦᱮᱸ ᱥᱮ ᱵᱟᱝ᱾
ᱦᱳᱭ
ᱚ ᱟᱪᱪᱷᱟ ᱟᱪᱪᱷᱟ ᱛᱟᱦᱞᱮ ᱜᱚᱝᱠᱮ ᱦᱚᱜ ᱚᱭ ᱛᱚ ᱜᱟᱯᱟ ᱵᱟᱫ ᱢᱮᱭᱟ ᱜᱟᱯᱟ ᱵᱟᱫ ᱢᱮᱭᱟᱝ ᱦᱤᱞᱳᱜ ᱜᱮ ᱟᱵᱩ ᱡᱟᱸᱦᱟᱸ ᱦᱩᱞ ᱡᱟᱦᱟᱸ ᱛᱟᱵᱚᱱ ᱚᱱᱛᱮ ᱦᱩᱞ ᱢᱟᱦᱟᱸ ᱛᱚ ᱪᱮᱫ ᱞᱮᱠᱟ ᱢᱟᱱᱟᱣ ᱵᱟᱛᱟᱣ ᱛᱟᱵᱚᱱᱟ᱾
ᱦᱩᱸ ᱱᱚᱛᱮ ᱦᱩᱞ ᱢᱟᱦᱟ ᱫᱚ ᱟᱹᱰᱤ ᱡᱟᱠ ᱡᱚᱢᱚᱠ ᱥᱟᱜ ᱜᱮᱞᱮ ᱢᱟᱱᱟᱣ ᱜᱮᱭᱟ ᱟᱫᱚ ᱟᱯᱮ ᱚᱱᱛᱮ ᱫᱚ ᱚᱠᱟ ᱞᱮᱠᱟ ᱯᱮ ᱢᱟᱱᱟᱣ ᱜᱮᱭᱟ ᱮᱠᱷᱚᱱ᱾
ᱦᱩᱸ ᱦᱩᱸ ᱦᱩᱸ ᱟᱞᱮ ᱱᱚᱛᱮ ᱦᱚᱸ ᱜᱚᱝᱠᱮ ᱟᱹᱰᱤ᱾ ᱢᱟᱱᱮ ᱜᱚᱨᱚᱵᱽ ᱥᱟᱞᱟᱜ ᱞᱮ ᱢᱟᱱᱟᱣ ᱜᱮᱭᱟ ᱡᱟᱠ ᱡᱚᱢᱚᱠ ᱜᱮ᱾ ᱦᱮᱸ ᱥᱮ ᱛᱚ ᱵᱟᱢ ᱢᱟᱱᱟᱣ ᱞᱮᱠᱷᱟᱱ᱾ ᱟᱞᱮ ᱢᱟᱱᱟᱣ ᱵᱚᱞᱛᱮ ᱫᱚ ᱪᱮᱫ ᱵᱤᱱ ᱞᱟᱹᱭᱫᱟ ᱚᱠᱟᱮ ᱞᱮᱠᱟᱯᱮ ᱢᱟᱱᱟᱣ ᱜᱮᱭᱟ
ᱦᱳᱭ
ᱟᱪᱪᱷᱟ ᱟᱪᱪᱷᱟ ᱚ ᱟᱞᱮ ᱢᱟᱱᱟᱣ ᱵᱚᱞᱛᱮ ᱫᱚ ᱱᱚᱝᱠᱟ ᱚᱱᱟ ᱫᱤᱱ ᱦᱤᱞᱳᱜ ᱡᱚᱛᱚ ᱢᱟᱱᱮ ᱡᱟᱦᱟᱸ ᱞᱮᱠᱟ ᱟᱵᱚ ᱥᱟᱯᱟᱵ ᱠᱟᱛᱮᱜ ᱛᱟᱦᱮᱱ ᱦᱩᱭᱩᱜ ᱛᱟᱵᱚᱱᱟ ᱥᱮ ᱪᱮᱫ ᱞᱮᱠᱟ ᱥᱟ ᱠᱟᱛᱮ ᱛᱟᱦᱮᱱ ᱦᱩᱭᱩᱜ ᱛᱟᱵᱚᱱᱟ ᱚᱱᱟ ᱢᱟ ᱟ ᱞᱟᱹᱭ ᱮᱫᱟ ᱦᱮᱸ ᱛᱚ ᱚᱱᱠᱟ ᱱᱮᱰᱮ ᱴᱷᱟᱶ ᱨᱮ ᱟᱞᱮ ᱟᱛᱳ ᱨᱮᱜᱮ ᱦᱮᱸ ᱛᱚ ᱥᱮᱛᱚᱜ ᱜ ᱛᱚ ᱢᱟᱹᱭ ᱛᱟᱠᱚ ᱵᱟᱹᱵᱩ ᱛᱟᱠᱚ ᱦᱩᱰᱤᱧ ᱦᱩᱰᱤᱧ ᱡᱷᱚᱛᱚ ᱠᱚᱜᱮ ᱟᱨᱠᱤ ᱚᱸᱰᱮ ᱥᱚᱦᱚᱨ ᱥᱮᱴᱮᱨ ᱠᱟᱛᱮᱫ ᱩᱱᱠᱤᱱ ᱧᱩᱛᱩᱢ ᱛᱮ ᱦᱮᱸ ᱛᱚ ᱵᱟᱦᱟ ᱢᱟᱞᱟ ᱟᱨᱟᱣ ᱠᱷᱚᱱ ᱮᱛᱚᱦᱚᱵ ᱠᱟᱛᱮ ᱟᱫᱚ ᱚᱱᱟ ᱠᱚᱫᱚ ᱩᱱᱟᱹᱜ ᱫᱚ ᱵᱟᱹᱞᱤᱧ ᱞᱟᱹᱭᱫᱟ ᱥᱚᱴᱮ ᱛᱮᱜᱮᱞᱤᱧ ᱞᱟᱹᱭᱮᱫᱟ ᱛᱚ ᱚᱱᱟ ᱦᱩᱭ ᱠᱚ ᱠᱟ ᱛᱚᱣᱟ ᱠᱚ ᱫᱩᱞ ᱠᱚ ᱦᱩᱭ ᱠᱟᱛᱮᱫ ᱟᱫᱚ ᱚᱱᱠᱟᱱ ᱢᱟᱪᱮᱫ ᱢᱟᱪᱮᱫ ᱠᱚ ᱛᱟᱦᱮᱱᱟᱠᱚ ᱢᱤᱫ ᱵᱟᱨ ᱠᱚ ᱥᱮ ᱡᱟᱦᱟᱸᱭ ᱚᱱᱟ ᱠᱚᱠᱚ ᱵᱟᱲᱟᱭ ᱛᱟᱵᱚᱱᱟ ᱟᱫᱚ ᱩᱱᱠᱩ ᱛᱮ ᱡᱟᱜᱮ ᱠᱟᱹᱴᱤᱡ ᱩᱱᱠᱤᱱ ᱧᱩᱢ ᱦᱟᱞᱟᱝ ᱵᱟᱫᱮ ᱟᱫᱚ ᱢᱤᱫ ᱵᱟᱨ ᱠᱟᱛᱷᱟ ᱠᱚ ᱨᱚᱲ ᱥᱟᱸᱜᱮᱼᱟ ᱪᱮᱫᱟᱜ ᱵᱚᱱ ᱢᱟᱱᱟᱣᱟ ᱱᱚᱣᱟ ᱠᱚ ᱦᱩᱞ ᱢᱟᱦᱟ ᱫᱚ ᱪᱮᱫ ᱠᱟᱱᱟ ᱚᱠᱚᱭ ᱠᱟᱱᱟ ᱠᱤᱱ ᱱᱩᱠᱤᱱ ᱫᱚ ᱦᱮᱸ ᱱᱚᱣᱟ ᱠᱚ ᱩᱱᱠᱩ ᱛᱟᱞᱟᱨᱮ ᱡᱚᱛᱚ ᱛᱮᱞᱮ ᱜᱟᱞᱚᱪ ᱜᱟᱯᱟᱞᱞᱟ ᱢᱟᱨᱟᱣᱟ ᱥᱮ ᱩᱱᱠᱩ ᱠᱚ ᱞᱟᱹᱭ ᱥᱚᱫᱚᱨᱟ ᱛᱟᱦᱚᱞᱮ ᱠᱷᱟᱱ ᱟᱫᱚ ᱩᱱᱠᱩ ᱠᱚ ᱞᱟᱹᱭ ᱦᱚᱪᱚᱭᱟ ᱡᱮ ᱵᱟᱝ ᱱᱚᱣᱟ ᱦᱚ ᱠᱟᱛᱷᱟ ᱵᱩᱡᱷᱟᱹᱣᱟᱹᱜ ᱠᱟᱱᱟ ᱡᱮ ᱚᱸᱰᱮ ᱠᱷᱚᱱ ᱡᱩᱫᱤ ᱩᱱᱠᱩ ᱠᱚ ᱞᱟᱹᱭ ᱟᱸᱡᱚᱢᱟᱵᱚᱱᱟ ᱛᱟᱦᱚᱞᱮ ᱠᱷᱟᱱ ᱦᱚᱭᱛᱳ ᱟᱵᱚᱨᱮᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱥᱮ ᱡᱟᱦᱟᱸᱭ ᱠᱟᱹᱴᱤᱡ ᱠᱟᱹᱴᱤᱡ ᱜᱤᱫᱟᱹᱨ ᱯᱤᱫᱟᱹᱨ ᱠᱚ ᱩᱱᱠᱩ ᱠᱚ ᱵᱩᱡᱷᱟᱹᱣ ᱧᱟᱢᱟ
ᱦᱳᱭ
ᱟᱪᱪᱷᱟ ᱛᱟᱦᱚᱞᱮ ᱚᱱᱟ ᱠᱚ ᱦᱩᱭ ᱵᱟᱲᱟ ᱠᱟᱛᱮᱫ ᱟᱫᱚ ᱡᱟᱜᱮ ᱚᱱᱠᱟ ᱚᱱᱚᱲᱦᱮ ᱠᱚ ᱯᱷᱩᱴᱵᱚᱞ ᱠᱷᱮᱞᱳᱰ ᱦᱮᱯᱨᱟᱣ ᱠᱚ ᱚᱱᱟ ᱠᱚ ᱛᱟᱦᱮᱱ ᱜᱮᱭᱟ ᱦᱮᱸ ᱟᱨ ᱜᱟᱭᱟᱱ ᱦᱚᱸ ᱦᱩᱞ ᱫᱤᱠ ᱫᱤᱭᱮ ᱜᱟᱭᱟᱱ ᱠᱚᱦᱚᱸ ᱛᱟᱦᱮᱱ ᱜᱮᱭᱟ ᱚᱱᱠᱟᱜᱮ ᱢᱟᱱᱟᱣ ᱵᱟᱛᱟᱣ ᱦᱩᱭᱩᱜᱼᱟ ᱟᱨᱠᱤ ᱟᱨ ᱟᱯᱮ ᱥᱮᱫ ᱫᱚ ᱜᱚᱝᱠᱮ
ᱟᱞᱮᱥᱮᱫ ᱫᱚ ᱠᱟᱹᱴᱤᱡ ᱟᱛᱩ ᱴᱟᱜ ᱟᱹᱰᱤ ᱨᱟᱥᱮ ᱧᱚᱜ ᱜᱮᱛᱟᱞᱮᱭᱟ ᱛᱚ
ᱟᱪᱪᱷᱟ ᱟᱪᱪᱷᱟ ᱟᱪᱪᱷᱟ
ᱚᱱᱟᱛᱚ ᱟᱹᱰᱤ ᱢᱟᱨᱟᱝ ᱜᱮᱭᱟ ᱟᱫᱚ ᱦᱮᱸ ᱥᱮᱛᱟᱜ ᱨᱮᱜᱮ ᱩᱢ ᱱᱟᱲᱠᱟ ᱠᱟᱛᱮᱜ ᱟᱫᱚ ᱚ ᱡᱚᱛᱚ ᱡᱟᱣᱨᱟ ᱠᱟᱛᱮ ᱟᱛᱳ ᱦᱚᱲ ᱟᱫᱚᱢ ᱡᱚᱛᱚ ᱟᱫᱚ ᱯᱳᱭᱞᱳ ᱨᱮᱞᱤ ᱞᱮ ᱠᱚᱨᱟᱣᱟ ᱟᱨᱠᱤ ᱵᱚᱸᱜᱟ ᱵᱩᱨᱩ
ᱦᱩᱸ ᱦᱩᱸ ᱦᱩᱸ ᱦᱩᱸ
ᱟᱛᱳ ᱨᱮᱞᱤ ᱦᱩᱭᱩᱜᱼᱟ ᱡᱷᱚᱛᱚ ᱠᱚ ᱛᱟᱦᱮᱱᱟᱠᱚ ᱟᱫᱚ
ᱟᱪᱪᱷᱟ ᱟᱪᱪᱷᱟ
ᱨᱮᱞᱤ ᱠᱟᱛᱮᱜ ᱟᱫᱚ ᱯᱩᱡᱟᱹ ᱯᱟᱥᱟ ᱠᱚ ᱦᱩᱭᱩᱜᱼᱟ ᱯᱩᱡᱟᱹ ᱯᱟᱥᱟ ᱦᱩᱭ ᱞᱮᱱᱠᱷᱟᱱ ᱜᱮ ᱟᱫᱚ ᱵᱚᱡᱷᱟ ᱛᱮᱧ ᱦᱮᱯᱨᱟᱣ ᱫᱚ ᱦᱩᱭᱩᱜᱼᱟ ᱠᱚᱲᱟ ᱦᱚᱯᱚᱱᱟᱜ ᱟᱨ ᱛᱤᱨᱞᱟᱹ ᱦᱚᱯᱚᱱᱟᱜ ᱦᱚᱸ ᱵᱟᱱᱟᱨ ᱜᱮ
ᱟᱪᱪᱷᱟ ᱟᱪᱪᱷᱟ
ᱟᱨ ᱜᱤᱫᱽᱨᱟᱹ ᱠᱚᱣᱟᱜ ᱠᱷᱮᱞ ᱢᱟᱛᱚ ᱛᱟᱦᱮᱱ ᱠᱟᱱ ᱜᱮᱭᱟ ᱟᱫᱚ ᱟᱪᱪᱷᱟ ᱥᱤᱸᱜᱟᱹᱲ ᱚᱠᱛᱚ ᱫᱚ ᱟᱫᱚ ᱱᱮᱣᱛᱟ ᱯᱮᱲᱟ ᱠᱚᱞᱮ ᱱᱮᱣᱛᱟ ᱠᱟᱠᱚᱣᱟ ᱟᱨᱠᱤ ᱡᱟᱦᱟᱸᱭ ᱠᱚ ᱦᱤᱛᱚ ᱟᱸ ᱚᱞ ᱯᱟᱲᱦᱟᱣ ᱠᱟᱛᱮᱜ ᱵᱚᱲᱚ ᱵᱚᱲᱚ ᱦᱩᱫᱟᱹ ᱠᱚᱨᱮ ᱠᱚ ᱧᱟᱢ ᱟᱠᱟᱫ ᱛᱟᱵᱚᱱᱟ ᱥᱮ ᱫᱩᱲᱩᱵ ᱟᱠᱟᱱᱟ ᱠᱚ ᱟᱫᱚ ᱚᱱᱠᱟᱱ ᱠᱚ ᱱᱮᱣᱛᱟ ᱦᱩᱭᱩᱜᱼᱟ ᱜᱟᱞᱚᱪ ᱟᱠᱷᱟᱲᱟ ᱞᱟᱹᱜᱤᱫ ᱛᱮ ᱥᱤᱸᱜᱟᱹᱲ ᱚᱠᱛᱚ
ᱟᱪᱪᱷᱟ ᱚᱸ ᱟᱪᱪᱷᱟ ᱟᱪᱪᱷᱟ
ᱥᱤᱫᱩ ᱠᱟᱹᱱᱩ ᱤᱫᱤ ᱠᱟᱛᱮᱫ ᱥᱮ ᱱᱚᱣᱟ ᱛᱤᱨᱤᱥᱮ ᱡᱩᱱ ᱤᱫᱤ ᱠᱟᱛᱮᱫ ᱤᱭᱟᱹ ᱛᱟᱦᱮᱸᱱᱟ ᱟᱸ ᱠᱩᱭᱤᱡ ᱠᱚᱢᱯᱤᱴᱤᱥᱚᱱ ᱜᱤᱫᱽᱨᱟᱹ ᱠᱚ
ᱟᱪᱪᱷᱟ ᱦᱮᱸᱻ ᱦᱮᱸᱻ ᱦᱮᱸᱻ᱾
ᱦᱳᱭ ᱚᱱᱠᱟ ᱜᱮᱞᱮ ᱢᱟᱱᱟᱣᱟ᱾
ᱟᱪᱪᱷᱟ-ᱟᱪᱪᱷᱟ ᱡᱟᱠ ᱟᱹᱰᱤ ᱨᱟᱹᱥᱠᱟᱹ ᱨᱟ ᱢᱟᱱᱟᱣ ᱜᱮᱭᱟᱯᱮ ᱛᱟᱦᱚᱞᱮ ᱟᱹᱰᱤ ᱨᱟᱹᱥᱠᱟᱹ ᱨᱚᱢᱚᱡᱽ ᱥᱟᱟᱜ ᱜᱮ, ᱡᱟᱭᱦᱚᱠ ᱢᱟᱱᱟᱣ ᱵᱟᱛᱟᱣ ᱫᱚᱨᱠᱟᱨ ᱠᱟᱱ ᱛᱟᱵᱚᱱᱟ ᱦᱮᱸ ᱵᱟᱝ᱾
ᱮᱠᱫᱚᱢ ᱵᱟᱝᱢᱟᱱᱟᱜᱼᱟ ᱱᱤᱡᱮᱨᱟ ᱜᱮ ᱠᱟᱱᱟ ᱥᱮ᱾
ᱦᱮᱸ ᱩᱱᱠᱩ ᱠᱚ ᱞᱟᱹᱲᱦᱟᱹᱭ ᱞᱮᱫ ᱛᱮ ᱛᱮᱦᱮᱧ ᱟᱵᱚ ᱯᱷᱩᱨᱜᱚᱞ ᱫᱤᱥᱚᱢ ᱨᱮ ᱥᱟᱱ ᱥᱟᱱᱛᱟᱲ ᱢᱮᱱᱛᱮ ᱵᱚᱱ ᱞᱟᱹᱭᱟᱹᱜᱚᱜ ᱠᱟᱱᱟ ᱜᱚᱨᱚᱵ ᱠᱟᱛᱮᱫ᱾
ᱦᱳᱭ᱾
ᱟᱪᱪᱷᱟ-ᱟᱪᱪᱷᱟ᱾ ᱟᱹᱰᱤ ᱱᱟᱯᱟᱭ ᱟᱹᱰᱤ ᱱᱟᱯᱟᱭ ᱨᱟᱹᱥᱠᱟᱹ ᱵᱩᱡᱷᱟᱹᱜ ᱠᱟᱱᱟ ᱟᱸᱡᱚᱢ ᱠᱟᱛᱮᱫ ᱦᱚᱸ᱾ ᱦᱮ ᱜᱚᱝᱠᱮ ᱚᱱᱠᱟ ᱫᱮᱥ ᱫᱤᱥᱚᱢ ᱟᱨᱦᱚᱸ ᱜᱟᱛᱮ ᱠᱚ ᱥᱟᱶ ᱨᱚᱯᱚᱲ ᱦᱳᱭᱳᱜ ᱠᱟᱱ ᱜᱮᱭᱟ, ᱛᱚ ᱢᱟᱱᱟᱣ ᱵᱟᱛᱟᱣᱮᱫ ᱜᱮᱭᱟ ᱠᱚ ᱠᱚᱢ ᱵᱮᱥᱤ ᱵᱟᱝ ᱵᱟᱝ ᱫᱚ ᱵᱟᱝ, ᱛᱚ ᱜᱚᱢᱠᱮ ᱠᱤᱪᱷᱩ ᱠᱤᱪᱷᱩ ᱡᱟᱭᱜᱟ ᱨᱮ ᱱᱚᱝᱠᱟ ᱧᱮᱞᱚᱜᱚᱜ ᱠᱟᱱᱟ ᱦᱩᱸ ᱦᱩᱸ ᱦᱩ ᱧᱮᱞᱚᱜ ᱠᱟᱱ ᱛᱟᱦᱮᱸᱫ ᱟᱨᱠᱤ, ᱱᱤᱛᱚᱜ ᱫᱚ ᱦᱳᱭᱛᱚ ᱱᱚᱝᱠᱟ ᱵᱟᱝ ᱧᱮᱞᱚᱜ ᱠᱟᱱᱟ, ᱛᱚ ᱥᱚᱥᱟᱞ ᱢᱤᱰᱤᱭᱟ ᱨᱮ ᱵᱟᱝᱵᱚᱱ ᱦᱮᱡ ᱞᱮᱠᱷᱟᱱ ᱡᱚᱛᱚ ᱡᱤᱱᱤᱥ ᱫᱚ ᱵᱟᱝ ᱵᱩᱡᱷᱟᱹᱜᱚᱜᱼᱟ᱾
ᱦᱩᱸ᱾
ᱦᱚᱜᱼᱚ ᱱᱚᱝᱠᱟᱱ ᱫᱤᱱ ᱨᱮᱦᱚᱸ ᱢᱟᱱᱮ ᱦᱩᱞ ᱢᱟᱦᱟ ᱞᱮᱠᱟᱱ ᱫᱤᱱ ᱨᱮᱦᱚᱸ, ᱠᱤᱪᱷᱩ ᱠᱤᱪᱷᱩ ᱡᱟᱭᱜᱟ ᱨᱮ ᱚᱱᱟ ᱫᱤᱱ ᱦᱤᱞᱚᱜ ᱜᱮ ᱚᱨᱜᱮᱥᱴᱟᱨ ᱠᱚ ᱦᱳᱭᱳᱜ ᱜᱮᱭᱟ, ᱛᱟᱦᱚᱞᱮ ᱱᱚᱣᱟ ᱪᱮᱫᱞᱮᱠᱟᱱ ᱪᱮᱫ ᱞᱮᱠᱟ ᱵᱤᱱ ᱢᱮᱱᱟ ᱟᱵᱮᱱ ᱢᱟᱥᱮ ᱞᱟᱹᱭ ᱵᱮᱱ?
ᱱᱚᱣᱟ ᱫᱚ ᱟᱹᱞᱤᱧ ᱢᱚᱱᱮ ᱛᱮᱫᱚ ᱞᱤᱧ ᱞᱟᱹᱭᱟ ᱵᱟᱹᱲᱤᱡ ᱜᱮᱭᱟ ᱟᱨᱠᱤ, ᱛᱮᱦᱮᱧ ᱡᱩᱫᱤ ᱱᱚᱝᱠᱟᱱ ᱫᱤᱱ ᱨᱮᱜᱮ ᱟᱵᱚ ᱠᱤ ᱦᱮᱸ ᱡᱟᱦᱟᱸᱭ ᱠᱚ ᱥᱚᱝᱜᱚᱴᱷᱚᱱ ᱠᱚ ᱠᱚᱨᱟᱣ ᱦᱚᱪᱚ ᱡᱟᱦᱟᱸᱭ ᱜᱟᱶᱛᱟ ᱡᱚᱛᱚ ᱦᱚᱲ ᱠᱚ ᱠᱚᱨᱟᱣ ᱦᱚᱪᱚᱭᱮᱫᱟ ᱱᱚᱣᱟ ᱯᱨᱳᱜᱨᱟᱢ ᱠᱚ ᱡᱮ ᱱᱤᱱᱟᱹᱜ ᱵᱚᱪᱷᱚᱨ ᱨᱮ ᱵᱚᱪᱷᱚᱨ ᱫᱤᱱ ᱨᱮ ᱟᱫᱚ ᱮᱴᱟᱜ ᱫᱤᱱ ᱠᱤ ᱯᱨᱳᱜᱨᱟᱢ ᱨᱮᱱᱟᱜ ᱥᱚᱢᱚᱭ ᱵᱟᱠᱚ ᱧᱟᱢ ᱞᱮᱫᱟ? ᱡᱮ ᱛᱮᱦᱮᱧ ᱞᱮᱠᱟᱱ ᱛᱤᱨᱤᱥᱮ ᱡᱩᱱ ᱞᱮᱠᱟᱱ ᱫᱤᱱᱜᱮ ᱠᱚᱨᱟᱣ ᱦᱳᱭᱳᱜ ᱛᱟᱵᱚᱱᱟ ᱯᱨᱳᱜᱨᱟᱢ? ᱱᱚᱣᱟ ᱫᱚ ᱩᱱᱠᱩᱴᱷᱮᱱ ᱠᱩᱠᱞᱤ ᱛᱟᱦᱮᱱ ᱠᱟᱱᱟ? ᱮᱴᱟᱜ ᱫᱤᱱ ᱦᱚᱸᱛᱚ ᱵᱚᱱ ᱠᱚᱨᱟᱣ ᱫᱟᱲᱮ ᱭᱟᱜᱼᱟ ᱥᱮ?
ᱦᱩᱸᱻ ᱦᱩᱸᱻ ᱦᱩᱸᱻ᱾
ᱚᱱᱟ ᱵᱟᱫ ᱠᱟᱛᱮᱜ ᱩᱱᱠᱤᱱ ᱛᱤᱨᱤᱥᱟ ᱡᱩᱱ ᱤᱫᱤ ᱠᱟᱛᱮᱜ ᱜᱟᱭᱟᱱ ᱠᱚ ᱚᱱᱟ ᱠᱚᱫᱚ ᱴᱷᱤᱠ ᱜᱮᱭᱟ᱾ ᱯᱨᱳᱜᱨᱟᱢ ᱫᱚ ᱟᱞᱤᱧᱟᱜ ᱯᱚᱠᱠᱷᱮ ᱛᱮ ᱞᱮᱭᱟ ᱮᱠᱫᱚᱢ ᱠᱷᱟᱨᱟᱯ᱾
ᱦᱮᱸ ᱠᱷᱟᱨᱟᱯ ᱢᱟ ᱟᱹᱰᱤ ᱠᱷᱟᱨᱟᱯ ᱠᱟᱱ ᱜᱮᱭᱟ ᱪᱮᱫᱟᱜ ᱥᱮ ᱚᱱᱠᱟᱱ ᱫᱤᱱ ᱦᱤᱞᱳᱜ ᱨᱮ ᱨᱟᱹᱥᱠᱟᱹ ᱫᱤᱱ ᱫᱚ ᱚᱱᱟ ᱫᱚ ᱵᱟᱝ ᱠᱟᱱᱟ ᱡᱮᱦᱮᱛᱩ ᱩᱱ ᱚᱱᱟ ᱫᱤᱱ ᱫᱚ ᱩᱱᱠᱩ ᱩᱱᱭᱦᱟᱹᱨ ᱢᱟᱭᱟ ᱢᱟᱦᱟ ᱠᱟᱱᱟ ᱦᱮᱸ ᱥᱮ ᱵᱟᱝ ᱛᱚ ᱩᱱᱠᱩ ᱩᱱ ᱞᱟᱹᱲᱦᱟᱹᱭ ᱠᱚ ᱮᱛᱚᱦᱚᱵ ᱞᱮᱫᱟ ᱞᱟᱹᱲᱦᱟᱹᱭ ᱮᱛᱚᱦᱚᱵ ᱠᱟᱛᱮ ᱩᱱᱠᱩ ᱡᱤᱣᱤ ᱠᱚ ᱮᱢ ᱠᱟᱫᱟ, ᱡᱤᱣᱤ ᱠᱚ ᱟᱞᱟᱭ ᱠᱟᱫᱟ ᱟᱨ ᱚᱱᱟ ᱫᱤᱱ ᱠᱚᱨᱮ ᱡᱩᱫᱤ ᱟᱵᱚ ᱵᱚᱱ ᱨᱟᱹᱥᱠᱟᱹ ᱠᱟᱹᱭᱟ ᱚᱱᱠᱟ ᱢᱟᱱᱮ ᱵᱟᱹᱲᱤᱡ-ᱵᱟᱹᱲᱤᱡ ᱛᱟᱦᱚᱞᱮ ᱠᱷᱟᱱ ᱫᱚ ᱥᱚᱢᱟᱡ ᱨᱮ ᱟᱵᱚᱣᱟᱜ ᱫᱚ ᱪᱮᱫ ᱥᱟᱸᱫᱮᱥᱵᱚᱱ ᱮᱢᱟ ᱠᱚ ᱞᱟᱹᱜᱤᱫ ᱦᱮᱸ ᱵᱟᱝ?
ᱦᱩᱸ ᱮᱠᱫᱚᱢ᱾ ᱟᱫᱚ ᱦᱤᱛᱚ ᱡᱚ ᱫᱤᱱ ᱵᱟᱯ
ᱴᱷᱤᱠ
ᱯᱨᱳᱜᱨᱟᱢ ᱠᱚᱵᱚᱱ ᱠᱚᱨᱟᱣ ᱞᱮᱠᱷᱟᱱ ᱟᱫᱚ ᱱᱤᱛᱚᱜ ᱯᱚᱼ ᱯᱚᱝᱲᱟ ᱠᱚ ᱧᱮᱞ ᱛᱤᱭᱳᱜᱟ, ᱠᱚ ᱞᱮ. ᱭᱟ ᱠᱚ ᱟᱞᱮᱭᱟᱜ ᱫᱚ ᱱᱚᱠᱟ ᱛᱤᱨᱤᱥ ᱥᱮ ᱡᱩᱱ ᱨᱮᱦᱚᱸ ᱯᱨᱳᱜᱨᱟᱢ ᱦᱳᱭᱳᱜᱼᱟ᱾
ᱦᱮᱸ, ᱛᱚ ᱜᱚᱝᱠᱮ ᱚᱠᱛᱚ ᱵᱟᱹᱱᱩᱜ ᱛᱟᱞᱟᱝᱟ ᱟᱫᱚ ᱵᱮᱥᱤ ᱢᱚᱱᱮ ᱦᱚᱭ ᱢᱩᱪᱟᱹᱫ ᱛᱮ ᱟᱨᱚ ᱥᱟᱹᱜᱩᱱ ᱥᱮᱛᱟᱜ ᱥᱟᱶᱛᱮ ᱡᱚᱦᱟᱨ᱾
ᱦᱳᱭ ᱥᱟᱹᱜᱩᱱ ᱥᱮᱛᱟᱜ ᱥᱟᱶᱛᱮ ᱡᱚᱦᱟᱨ᱾
ᱦᱮᱸᱻ ᱦᱮᱸᱻ᱾